ᱦᱳᱭ ᱦᱳᱭ ᱜᱚᱝᱠᱮ ᱡᱚᱦᱟᱨ ᱜᱮ ᱾ ᱦᱳᱭ ᱜᱚᱝᱠᱮ ᱥᱟᱹᱜᱩᱱ ᱦᱮᱸ ᱜᱚᱢᱠᱮ ᱱᱟᱯᱟᱭ ᱵᱟᱲ ᱜᱮᱻ
ᱟ
ᱜᱚᱝᱠᱮ ᱟᱵᱮᱱ ᱜᱮ ᱚᱠᱟᱞ ᱞᱮᱠᱟ ᱢᱮᱱᱟᱜ ᱵᱤᱱᱟ
ᱦᱮᱸ ᱟᱹᱞᱤᱧ ᱦᱚᱸ ᱜᱚᱝᱠᱮ ᱱᱤᱭᱟᱹ ᱵᱮᱲᱟ ᱫᱚᱻ ᱦᱮᱸ ᱢᱟᱱᱮ ᱦᱚᱞᱟ ᱢᱟᱦᱫᱷᱮᱨ ᱫᱟᱜ ᱡᱟᱹᱲᱤ ᱠᱷᱟᱹᱛᱤᱨ ᱠᱟᱹᱴᱤᱡ ᱢᱟᱱᱮ ᱞᱟᱦᱟ ᱛᱮᱫᱚ ᱜᱚᱢᱠᱮ ᱠᱟᱹᱴᱤᱡ ᱱᱟᱯᱟᱭ ᱫᱚ ᱵᱟᱹᱞᱤᱧ ᱛᱟᱦᱮᱸ ᱠᱟᱱᱟ ᱨᱚᱦᱚᱲ ᱧᱚᱜ ᱠᱟᱹᱴᱤᱡ ᱜᱮᱻ ᱵᱩᱡ ᱵᱟᱲᱟᱭᱮᱫ ᱛᱟᱦᱮᱸᱮ ᱱᱤᱛ ᱫᱚ ᱮᱠᱴᱩ ᱱᱟᱯᱟᱭ ᱜᱮ ᱢᱮᱱᱟᱜ ᱞᱤᱧᱟᱹ ᱦᱮᱸ
ᱦᱳᱭ ᱦᱳᱭ
ᱜᱚᱝᱠᱮ ᱤᱭᱟᱹ ᱚᱲᱟᱜ ᱠᱚᱨᱮ ᱫᱚ ᱡᱚᱛᱚ ᱦᱚᱲ ᱜᱮᱛ ᱠᱚ ᱱᱟᱯᱟᱭ ᱜᱮᱭᱟ?
ᱦᱮᱸ ᱜᱚᱝᱠᱮ ᱱᱤᱛᱚᱜ ᱫᱚ ᱱᱟᱜ ᱪᱟᱸᱫᱫᱚ ᱵᱚᱸᱜᱟ ᱫᱟᱭᱟ ᱫᱩᱨᱟᱹᱲ ᱛᱮ ᱱᱟᱜ ᱥᱟᱱᱟᱢ ᱦᱚᱲᱜ ᱜᱮ ᱱᱟᱯᱟᱭ ᱜᱮᱭᱟᱞᱮ᱾ ᱥᱟᱱᱟᱢ ᱨᱮᱜᱮ ᱛᱟᱦᱮᱱ ᱢᱟᱵᱚᱱ ᱥᱟᱱᱟᱢ ᱠᱚᱜᱮ ᱦᱳᱭ ᱟᱨ ᱥᱟᱱᱟᱢ ᱠᱚᱜᱮ ᱵᱚᱱ ᱵᱟᱲᱟ ᱵᱟᱲᱟᱭᱟ ᱢᱟᱹᱱᱢᱤ ᱡᱤᱭᱚᱱ ᱫᱚ ᱪᱤᱨᱚᱠ ᱡᱤᱵᱚᱱ ᱫᱚ ᱵᱟᱝ ᱠᱟᱱᱟ ᱡᱟ ᱩᱰᱟᱹᱝᱜ ᱜᱮ ᱱᱤᱭᱟᱹ ᱫᱷᱟᱹᱨᱛᱤ ᱨᱮ ᱢᱮᱱᱟᱜ ᱵᱚᱱᱟ ᱱᱤᱭᱟᱹ ᱢᱚᱧᱪᱚᱯᱩᱨᱤ ᱨᱮ ᱱᱟᱭᱛᱮ ᱱᱟᱯᱟᱭ ᱛᱮ ᱛᱮ ᱥᱟᱱᱟᱢ ᱠᱚᱜᱮ ᱵᱚᱱ ᱛᱟᱦᱮᱱ ᱢᱟ ᱦᱮᱸ ᱥᱮ ᱵᱟᱝ ᱟᱹᱞᱤᱧ ᱦᱚᱸ ᱦᱳᱭ ᱦᱳᱭ ᱟᱹᱞᱤᱧ ᱞᱤᱧ ᱛᱟᱦᱮᱱᱟ ᱱᱟᱯᱟᱭᱛᱮ ᱥᱟᱶᱛᱮ ᱟᱵᱮᱱ ᱦᱚᱸ ᱥᱮ ᱟᱨᱚ ᱠᱚᱭᱠ ᱜᱩᱞᱟ ᱦᱚᱲ ᱦᱚᱸ ᱡᱟᱦᱟᱸ ᱛᱤᱱᱟᱹᱜ ᱞᱤᱧ ᱜᱟᱱᱟ᱾ ᱱᱟᱯᱟᱭ ᱨᱮ ᱫᱚᱦᱚ ᱨᱮᱱᱟᱜ ᱤᱱᱠᱟᱹ ᱜᱮᱵᱚᱱ ᱨᱤᱠᱟᱹᱭᱟ ᱦᱮᱸ ᱥᱮ ᱵᱟᱝ
ᱦᱩᱸ ᱦᱩᱸ ᱦᱩᱸ
ᱦᱳᱭ ᱟᱫᱚ ᱢᱮᱱᱫᱚ ᱜᱚᱝᱠᱮ ᱦᱟᱜ ᱡᱟᱦᱟᱸ ᱩᱰᱟᱹᱝ ᱜᱮ ᱥᱚᱢᱳᱚᱭ ᱵᱟᱧᱪᱟᱣ ᱟᱠᱟᱱ ᱛᱟᱞᱟᱝᱼᱟ ᱱᱤᱭᱟᱹ ᱱᱤᱭᱟᱹ ᱥᱚᱢᱚᱭ ᱛᱟᱨ ᱨᱮᱜᱮ ᱟᱞᱟᱝ ᱢᱤᱫᱴᱮᱱ ᱥᱟᱛᱟᱢ ᱥᱟᱵ ᱠᱟᱛᱮᱫ ᱡᱩᱫᱤᱞᱟᱝ ᱨᱚᱯᱚᱲᱟᱼᱟ᱾ ᱯᱚᱲᱟᱜ ᱟᱹᱰᱤᱜᱮ ᱱᱟᱯᱟᱭ ᱠᱚᱜᱼᱟ᱾
ᱦᱮᱸ ᱜᱚᱝᱠᱮ ᱦᱮᱸ ᱚᱱᱟ ᱛᱚ ᱟᱹᱰᱤ ᱢᱚᱸᱡᱽ ᱠᱟᱛᱷᱟ ᱵᱮᱤᱱ ᱞᱟᱹᱭ ᱠᱟᱫᱟ ᱦᱮᱸ ᱚ
ᱦᱳᱭ
ᱛᱟᱦᱚᱞᱮ ᱜᱚᱢᱠᱮ ᱟᱹᱞᱤᱧ ᱟᱹᱞᱤᱧ ᱞᱤᱧ ᱞᱟᱹᱭ ᱫᱟ ᱛᱟᱦᱚᱞᱮ ᱚᱱᱟ ᱦᱚ ᱵᱟᱯᱞᱟ ᱠᱚᱨᱮ ᱛᱚ ᱢᱟᱱᱮ ᱟᱯᱮ ᱚᱱᱛᱮ ᱫᱚ ᱜᱚᱝᱠᱮ ᱚᱱᱟ ᱢᱟᱰᱣᱟ ᱠᱚᱫᱚ ᱢᱮᱱᱟᱜ ᱟᱥᱮ ᱵᱟᱹᱱᱩᱜᱼᱟ?
ᱦᱳᱭ ᱜᱚᱢᱠᱮ ᱢᱟᱰᱣᱟ ᱠᱚᱫᱚ ᱢᱮᱱᱟᱜ ᱫᱚ ᱢᱮᱱᱟᱜ ᱜᱮᱭᱟ ᱟᱫᱚ ᱱᱟᱜ ᱟᱹᱞᱤᱧ ᱫᱚ ᱢᱮᱱᱫᱚ ᱤᱛᱩᱱ ᱟᱥᱲᱟ ᱠᱚᱨᱮᱫ ᱞᱤᱧ ᱛᱟᱦᱮᱸ ᱵᱟᱲᱟ ᱞᱮᱱᱟ ᱛᱚ ᱟᱫᱚ ᱫᱚᱢᱮ
ᱦᱮᱸ ᱚ ᱵᱟᱝᱼᱟ ᱦᱮᱸ ᱚᱱᱟ ᱟᱞᱤᱧ ᱜᱟᱝ ᱼᱼ ᱠᱮ ᱢᱟᱱᱮ ᱵᱟᱹᱞᱤᱧ ᱵᱟᱲᱟᱭᱟ ᱛᱚ ᱚᱱᱟᱜᱮ ᱡᱩᱫᱤ ᱟᱹᱞᱤᱧ ᱞᱤᱧ ᱢᱚᱱᱮᱭ ᱫᱟ ᱡᱩᱫᱤᱧ ᱞᱟᱹᱭᱟ ᱡᱩᱫᱤ ᱟᱹᱵᱤᱱ ᱵᱤᱱ ᱵᱟᱲᱟᱭ ᱠᱷᱟᱱ ᱠᱟᱹᱴᱤᱡ ᱵᱤᱱ ᱞᱟᱹᱭ
ᱵᱟᱝᱼᱟ ᱜᱚᱝᱠᱮ ᱚᱱᱟ ᱩᱱᱴᱟ ᱱᱮ ᱢᱮᱱᱫᱚ ᱚᱱᱟᱴᱟᱜ ᱥᱟᱛᱟᱢ ᱱᱤᱭᱮ ᱡᱟᱦᱟᱸ ᱵᱮᱱ ᱞᱟᱹᱭ ᱫᱟ ᱱᱟᱜ ᱫᱚᱢᱮᱠᱴᱟ ᱫᱚ ᱵᱟᱲᱟᱭ ᱵᱟᱹᱱᱩᱜ ᱛᱟᱹᱞᱤᱧᱟ᱾ ᱟᱫᱚ ᱮᱸᱜ ᱢᱮᱱᱫᱚ ᱟᱹᱞᱤᱧ ᱱᱟᱜ ᱢᱤᱫᱴᱮᱱ ᱥᱟᱛᱟᱢ ᱞᱤᱧ ᱦᱮᱸ ᱢᱟ ᱞᱮᱭ ᱵᱮᱱ ᱢᱮᱱ ᱮᱫᱟᱞᱤᱧ ᱟᱹᱞᱤᱧ ᱱᱟᱦᱟᱜ ᱢᱤᱫ ᱫᱤᱱ ᱥᱟᱛᱟᱢ ᱞᱤᱧ ᱢᱮᱱᱫᱚ ᱪᱤᱱᱛᱟᱹ ᱵᱷᱟᱵᱱᱟ ᱠᱟᱛᱮᱛᱮ ᱞᱤᱧ ᱜᱚᱴᱟᱣ ᱟᱫᱟ ᱟᱫᱚ ᱚᱱᱟ ᱮᱸᱜ ᱚᱱᱟᱜᱮ ᱱᱟᱦᱟᱜ ᱟᱵᱮᱱ ᱥᱮᱱᱞᱤᱧ ᱠᱟᱹᱴᱤᱡ ᱞᱤᱧ ᱞᱟᱹᱭ ᱯᱟᱥᱱᱟᱣ ᱮᱫᱟ ᱦᱮᱸ᱾
ᱦᱮᱸ ᱦᱮᱸ ᱚᱱᱟ ᱞᱟᱹᱭ ᱵᱤᱱ ᱢᱟ
ᱦᱳᱭ ᱜᱚᱝᱠᱮ ᱟᱨ ᱠᱟᱛᱷᱟ ᱨᱮᱜᱮ ᱢᱟᱠᱚ ᱞᱟᱹᱭ ᱟᱠᱟᱫ ᱢᱤᱫ ᱛᱤ ᱢᱤᱫ ᱛᱤ ᱛᱮ ᱛᱤᱥ ᱦᱚᱸ ᱷᱟᱭᱚ ᱫᱚ ᱵᱟᱭ ᱥᱟᱰᱮᱭᱟ ᱦᱮᱸ ᱥᱮ᱾ ᱥᱮ ᱵᱟᱝ ᱦᱳᱭ ᱟᱨ ᱟᱨᱚ ᱢᱮᱱᱟᱜ ᱜᱮᱭᱟ ᱜᱚᱝᱠᱮ ᱡᱮᱢᱚᱱ ᱠᱟᱺᱰᱤ ᱱᱚᱜᱼᱚ ᱱᱚᱣᱟ ᱟᱸᱜ ᱦᱟᱺᱰᱤ ᱫᱚ ᱠᱟᱺᱰᱤ ᱵᱮᱜᱚᱨ ᱜᱮ ᱦᱮᱸ ᱥᱮ ᱵᱟᱝ᱾
ᱦᱮᱸ ᱦᱮᱸ ᱦᱮᱸ ᱦᱮᱸ
ᱟᱫᱚ ᱚᱱᱮ ᱚᱱᱟ ᱪᱤᱠᱟᱹ ᱱᱟᱸᱦᱜ ᱞᱤᱧ ᱞᱟᱹᱭᱫᱟ ᱢᱮᱱᱫᱚ ᱱᱤᱛᱚᱜ ᱫᱚ ᱡᱟᱦ ᱦᱜ ᱜᱚᱝᱠᱮ ᱟᱵᱚ ᱵᱤᱨ ᱵᱩᱨᱩ ᱨᱮ
ᱦᱮᱸ ᱦᱮᱸ
ᱱᱩᱠᱩ ᱪᱮᱬᱮ ᱪᱤᱯᱲᱩᱡ ᱢᱮᱱᱟᱜ ᱠᱚᱣᱟ ᱱᱩᱜᱩ ᱱᱠᱩ ᱪᱮᱬᱮ ᱪᱩᱯᱲᱩᱡ ᱪᱮᱬᱮ ᱪᱩᱯᱲᱩᱡ ᱢᱮᱱᱫᱚ ᱡᱤᱵᱽ ᱡᱤᱭᱟᱹᱞᱤᱭᱟᱜ ᱱᱠᱩᱣᱟᱜ ᱢᱮᱱᱫᱚ ᱡᱤᱭᱚᱱ ᱨᱮᱱᱟᱜ ᱰᱟᱦᱟᱨ ᱥᱮ ᱡᱤᱭᱚᱱ ᱠᱷᱟᱸᱰᱟᱣ ᱨᱮᱱᱟᱜ ᱱᱩᱠᱩᱣᱟᱜ ᱢᱮᱱᱫᱚ ᱵᱟᱨᱮ ᱛᱮᱜᱮ ᱮᱸ ᱡᱩᱫᱤ ᱢᱤᱫᱴᱟᱝ ᱥᱟᱛᱟᱢ ᱥᱟᱵ ᱦᱩᱭ ᱠᱚᱜᱼᱟ ᱜᱚᱝᱠᱮ ᱚᱠᱟ ᱞᱮᱠᱟ ᱦᱩᱭ ᱠᱚᱜᱼᱟ?
ᱦᱮᱸ ᱜᱚᱝᱠᱮ ᱚᱱᱟ ᱫᱚ ᱟᱹᱰᱤ ᱱᱟᱯᱟᱭ ᱠᱟᱛᱷᱟ ᱜᱮᱵᱤᱱ ᱞᱟᱹᱭ ᱠᱟᱫᱟ᱾ ᱟᱨ ᱛᱟᱦᱚᱞᱮ ᱜᱚᱝᱠᱮ ᱚᱱᱟ ᱡᱟᱦᱟᱸ ᱥᱟᱛᱟᱢ ᱥᱟᱠᱟᱢ ᱟᱹᱵᱤᱱ ᱵᱤᱱ ᱞᱟᱹᱭ ᱦᱚᱪᱚᱭᱮᱫᱟ, ᱚᱱᱟ ᱟᱫᱚ ᱟᱹᱵᱤᱱ ᱜᱮ ᱢᱟ ᱠᱟᱹᱴᱤᱡ ᱢᱟᱱᱮ ᱥᱟᱵ ᱵᱤᱱ ᱢᱟᱱᱮ ᱚᱠᱟ ᱯᱟᱦᱴᱟ ᱠᱷᱚᱱ ᱢᱟᱱᱮ ᱥᱟᱵ ᱞᱮᱠᱷᱟᱱ ᱟᱹᱰᱤ ᱢᱚᱸᱡᱽ ᱛᱮ ᱦᱩᱭᱩᱜᱼᱟ᱾ ᱚᱱᱟ ᱫᱚ ᱟᱹᱵᱤᱱ ᱜᱮ ᱜᱚᱴᱟᱭ ᱵᱤᱱ ᱢᱟ ᱦᱮᱸ ᱦᱮᱸ ᱦᱩᱸ
ᱟᱫᱚ ᱜᱚᱢᱠᱮ ᱢᱮᱱᱫᱚ ᱦᱟᱜ ᱱᱩᱠᱩ ᱡᱟᱦᱟᱸ ᱢᱮᱱᱫᱚ ᱵᱤᱨ ᱵᱩᱨᱩ ᱨᱮᱱ ᱡᱤᱵᱽᱡᱤᱭᱟᱹᱞᱤ ᱥᱮ ᱪᱮᱬᱮ ᱪᱤᱯᱨᱩᱫ ᱱᱩᱠᱩ ᱫᱚ ᱜᱚᱝᱠᱮ ᱢᱮᱱ ᱞᱮᱠᱷᱟᱱ ᱫᱚ ᱮ ᱟᱵᱚ ᱢᱟᱹᱱᱢᱤ ᱞᱮᱠᱟᱜᱮ ᱡᱤᱭᱚᱱ ᱛᱟᱠᱚ
ᱦᱮᱸ ᱦᱮᱸᱮᱸ
ᱢᱟᱱᱮ ᱪᱮᱫᱟᱜ ᱟᱜ ᱞᱤᱧ ᱞᱟᱹᱭᱫᱟ ᱢᱟᱹᱱᱢᱤ ᱞᱮᱠᱟ ᱡᱤᱭᱚᱱ ᱟᱵᱚ ᱡᱟᱦᱟᱸ ᱞᱮᱠᱟ ᱢᱟᱹᱱᱢᱤ ᱥᱮᱛᱟᱜ ᱨᱮ ᱵᱮᱨᱮᱫ ᱠᱟᱛᱮ ᱠᱟᱛᱮᱫ ᱠᱟᱛᱮᱫ ᱟᱵᱚᱣᱟᱜ ᱮᱸ ᱥᱚᱝᱥᱟᱨ ᱥᱟᱸᱜᱷᱟᱨ ᱜᱟᱹᱰᱤ ᱟᱵᱚ ᱡᱟᱦᱟᱸ ᱞᱮᱠᱟ ᱪᱟᱪᱞᱟᱣ ᱵᱚᱱ ᱢᱟᱱᱮ ᱪᱟᱪᱞᱟᱣ ᱨᱮᱱᱟᱜ ᱵᱚᱱ ᱨᱤᱠᱟᱹᱭᱟ ᱱᱟᱯᱟᱭ ᱛᱮ
ᱠᱟᱹᱭᱟ ᱦᱮᱸ
ᱦᱳᱭ ᱟᱫᱚ ᱱᱩᱜᱼᱱᱠᱩ ᱪᱮᱬᱮ ᱪᱤᱯᱲᱩᱫ ᱥᱮ ᱡᱤᱵᱽᱡᱤᱭᱟᱹᱞᱤ ᱦᱚᱸ ᱜᱚᱝᱠᱮ ᱦᱮ ᱚᱱᱠᱟ ᱜᱮ ᱱᱟᱭᱛᱮ ᱱᱟᱯᱟᱭᱛᱮ ᱟᱠᱚᱣᱟᱜ ᱡᱤᱭᱚᱱ ᱠᱷᱟᱸᱰᱟᱣ ᱨᱮ, ᱥᱮ ᱟᱠᱚᱣᱟᱜ ᱥᱟᱸᱜᱷᱟᱲ ᱜᱟᱹᱰᱤ ᱪᱟᱞᱟᱣ ᱨᱮᱠᱚ ᱦᱮ ᱮᱠᱫᱚᱢ ᱠᱚ ᱦᱤᱢ ᱥᱤᱢ ᱠᱚᱜᱼᱟ ᱦᱳᱭ ᱦᱳᱭ ᱠᱩᱨᱩ ᱢᱩᱴᱩ ᱠᱚᱜᱼᱟ ᱠᱚ, ᱟᱫᱚ ᱜᱚᱝᱠᱮ ᱚᱱᱮ ᱚᱱᱟ ᱜᱮ ᱦᱱᱟᱜ ᱡᱟᱦᱟ ᱞᱮᱠᱟ ᱦᱳᱭᱛᱳ ᱮᱱ ᱥᱮᱛᱟᱜ ᱨᱮ ᱵᱮᱨᱮᱫ ᱠᱟᱛᱮᱫ ᱟᱵᱚ ᱢᱟᱹᱱᱢᱤ ᱫᱚ ᱡᱟᱦᱟᱸᱮ ᱞᱮᱠᱟ ᱦᱳᱭᱛᱳ ᱚᱲᱟᱜ ᱠᱚᱨᱮᱱᱟᱜ ᱵᱚᱱ ᱠᱟᱹᱢᱤᱭᱟ ᱡᱚᱜ ᱨᱮᱪᱟ ᱵᱚᱱ ᱠᱟᱹᱢᱤᱭᱟ ᱡᱚᱜ ᱨᱟᱪᱟ ᱥᱩᱢᱩᱜ ᱦᱳᱭ
ᱚᱻ ᱜᱚᱜᱚ ᱜᱚᱜᱚ ᱛᱟᱠᱚ ᱫᱤᱫᱤ ᱛᱟᱠᱚ ᱦᱮᱸ ᱥᱮ ᱵᱟᱝ᱾ ᱡᱚᱜ ᱨᱟᱪᱟ ᱨᱮᱱᱟᱜ ᱯᱨᱚᱛᱷᱚᱢ ᱪᱟᱹᱣᱠᱟᱹ ᱠᱚ ᱡᱮᱢᱚᱱ ᱠᱚ ᱠᱟᱹᱴᱤᱡ ᱠᱚ, ᱪᱟᱹᱣᱠᱟᱹ ᱠᱟᱛᱮᱫ ᱠᱚ ᱤᱭᱟᱹᱭᱟ ᱦᱮᱸ
ᱦᱳᱭ ᱟᱫᱚ ᱜᱚᱝᱠᱮ ᱦᱳᱭ ᱚᱱᱮ ᱚᱱᱠᱟ ᱜᱮ ᱜᱚᱝᱠᱮ ᱟᱨᱚ ᱟᱵᱚ ᱵᱟᱵᱟ ᱦᱚᱲ ᱦᱚᱸ ᱢᱮᱱᱫᱚ ᱡᱮᱢᱚᱱ ᱥᱤᱭᱳᱜ ᱠᱚ ᱛᱟᱦᱮᱱ ᱛᱟᱵᱚᱱᱟ ᱟᱨᱚ ᱮᱢᱟᱱ ᱛᱮᱢᱟᱱ ᱠᱟᱹᱢᱤ ᱠᱚ ᱛᱟᱦᱮᱱ ᱛᱟᱵᱚᱱᱟ ᱦᱳᱭ ᱢᱮᱱᱫᱚ ᱡᱟᱦᱟᱸᱭ ᱫᱚ ᱦᱟᱸᱜ ᱟᱹᱛᱩᱹ ᱚᱲᱟᱜ ᱨᱮ ᱢᱮᱱᱟᱜ ᱵᱚᱱᱟ᱾
ᱦᱮᱸ ᱦᱮᱸ
ᱟᱫᱚ ᱜᱚᱝᱠᱮ ᱚᱱᱟ ᱛᱟᱞᱟ ᱨᱮᱦᱚᱸ ᱟᱨᱚ ᱢᱮᱱᱚᱜᱚᱜᱼᱟ ᱡᱮ ᱟᱹᱰᱤ ᱜᱟᱱ ᱟᱹᱛᱩ ᱴᱚᱞᱟ ᱨᱮ ᱵᱟᱠᱚ ᱛᱟᱦᱮᱸᱱᱟ ᱱᱩᱠᱩ ᱠᱤ ᱵᱟᱠᱚ ᱠᱟᱹᱢᱤ ᱠᱟᱱᱟ ᱥᱮ ᱵᱟᱠᱚ ᱛᱟᱦᱮᱱ ᱠᱟᱱᱟ ᱥᱮ ᱡᱚᱢᱟᱜ ᱚᱠᱟ ᱞᱮᱠᱟ ᱨᱮᱠᱚ ᱡᱩᱴᱟᱹᱣ ᱮᱫᱟ? ᱟᱫᱚ ᱜᱚᱝᱠᱮ ᱩᱱᱠᱩᱣᱟᱜ ᱦᱚᱸ ᱢᱤᱫᱴᱮᱱ ᱥᱟᱸᱜᱷᱟ ᱢᱟᱱᱮ ᱥᱚᱝᱥᱟᱨ ᱨᱮᱱᱟᱜ ᱥᱟᱸᱜᱷᱟᱨ ᱜᱟᱹᱰᱤ, ᱡᱟᱦᱟᱸ ᱞᱮᱠᱟ ᱠᱚ ᱪᱟᱹᱞᱩᱭᱟ, ᱩᱱᱠᱩᱣᱟᱜ ᱦᱚᱸ ᱵᱷᱮᱜᱮ ᱠᱟᱹᱴᱤᱡ ᱚᱱᱠᱟ ᱫᱚ ᱚᱱᱠᱟᱱ ᱜᱮᱛᱟ ᱠᱚᱣᱟ, ᱢᱮᱱᱠᱷᱟᱱ ᱠᱟᱹᱴᱤᱡ ᱵᱷᱮᱜᱟᱨ ᱜᱮᱛᱟ ᱠᱚᱣᱟ
ᱦᱮᱸ ᱵᱷᱮᱜᱟᱨ
ᱦᱳᱭ ᱦᱳᱭ᱾ ᱟᱫᱚ ᱚᱱᱟᱜ ᱜᱚᱝᱠᱮ ᱚᱱᱮ ᱚᱱᱟ ᱞᱮᱠᱟᱛᱮ ᱛᱮᱱᱟᱜ ᱢᱮᱱᱫᱚ ᱪᱮᱬᱮ ᱪᱤᱯᱲᱩᱫ ᱥᱟᱛᱟᱢ ᱛᱚ ᱜᱚᱝᱠᱮ
ᱦᱮᱸ ᱦᱮᱸ
ᱟᱫᱚ ᱜᱚᱝᱠᱮ ᱚᱱᱮ ᱚᱱᱠᱟᱜᱮ ᱱᱩᱠᱩ ᱪᱮᱬᱮ ᱪᱤᱯᱲᱩᱫ ᱦᱱᱟᱜ ᱢᱮᱱᱫᱚ ᱮᱸ ᱡᱟᱦᱟ ᱞᱮᱠᱟ ᱟᱵᱚ ᱢᱟᱹᱱᱢᱤ ᱡᱤᱭᱚᱱ ᱞᱮᱠᱟᱜᱮ ᱥᱮᱛᱟᱜ ᱨᱮ ᱵᱮᱨᱮᱫ ᱠᱟᱛᱮᱜ ᱧᱮᱞ ᱢᱟᱱᱮ ᱧᱮᱞ ᱧᱟᱢᱚᱜ ᱟᱠᱚ ᱜᱚᱝᱠᱮ ᱯᱩᱨᱵᱚ ᱱᱟᱠᱷᱟ ᱠᱷᱚᱱ ᱯᱚᱥᱪᱤᱢ ᱱᱟᱠᱷᱟ, ᱥᱮ ᱯᱚᱥᱪᱤᱢ ᱱᱟᱠᱷᱟ ᱠᱷᱚᱱ, ᱯᱩᱨᱵᱚ ᱱᱟᱠᱷᱟ ᱥᱮᱛᱟᱜ ᱦᱳᱭ ᱥᱮᱛᱟᱜ ᱵᱷᱳᱨ ᱨᱮ ᱩᱰᱟᱹᱣ ᱯᱟᱨᱚᱢᱚᱜᱼᱟ ᱱᱩᱠᱩ
ᱩᱰᱟᱣ ᱯᱟᱨᱚᱢᱟᱠᱚ ᱦᱟᱸ ᱟᱨ ᱜᱚᱝᱠᱮ ᱢᱮᱫᱴᱮᱱ ᱢᱮᱫᱴᱮᱱ ᱵᱤᱱ ᱞᱚᱠᱷᱚ ᱟᱠᱟᱫ ᱠᱚᱣᱟ ᱠᱤ ᱟᱸᱡᱚᱢ ᱠᱟᱫᱟ ᱵᱤᱱ ᱾ᱢᱟᱱᱮ ᱩᱱᱠᱩ ᱫᱚ ᱜᱚᱝᱠᱮ ᱵᱷᱳᱨ ᱢᱟᱱᱮ ᱪᱟᱨᱴᱟ ᱵᱟᱡᱟᱣ ᱞᱮᱱᱠᱷᱟᱱ ᱜᱮ ᱧᱮᱞ ᱵᱤᱱ ᱮᱸᱻ ᱢᱟᱱᱮ ᱟᱫᱚ ᱟᱥᱛᱮ ᱟᱥᱛᱮ ᱢᱟᱱᱮ ᱨᱟᱜ ᱠᱚᱠᱚ ᱟᱨᱟᱢᱵᱚᱭᱟ᱾
ᱚᱳᱭ ᱜᱚᱝᱠᱮ ᱦᱮᱸ ᱢᱮᱱᱫᱚ ᱢᱟᱱᱮ ᱵᱮᱨᱮᱫ
ᱪᱮᱨᱚᱵᱮᱨᱚᱜ ᱦᱮᱸ ᱪᱮᱨᱚ ᱵᱤᱨᱮᱫᱚᱜᱼᱟ ᱠᱚ ᱢᱟᱱᱮ ᱪᱮᱨᱚᱵᱮᱨᱚ ᱪᱮᱨᱚᱵᱮᱨᱚ ᱢᱤᱫᱴᱮᱱ ᱤᱭᱟᱹᱭᱟᱠᱚ ᱦᱮᱸ
ᱦᱳᱭ ᱦᱳᱭ ᱟᱵᱚ ᱡᱮᱢᱚᱱ ᱢᱟᱹᱱᱢᱤ ᱡ ᱦᱚᱭ ᱦᱚᱭ ᱟᱵᱚ ᱡᱮᱢᱚᱱ ᱢᱟᱱᱢᱤ ᱡᱟᱦᱟ ᱞᱮᱠᱟ ᱤᱮᱛᱟᱜ ᱨᱮ ᱵᱮᱨᱮᱫ ᱠᱟᱛᱮ ᱫᱩᱣᱟᱨ ᱥᱟᱲᱮ ᱛᱟᱠᱚᱱ ᱞᱮ ᱠᱟᱛᱮᱮᱫ ᱫᱩᱣᱟᱹᱨ ᱥᱟᱰᱮ ᱛᱟᱵᱚᱱᱟ ᱞᱟᱦᱟᱛᱮ
ᱦᱮᱸ ᱦᱮᱸ ᱦᱮᱸ ᱦᱮᱸ
ᱫᱩᱣᱟᱹᱨ ᱥᱟᱲᱮ ᱥᱟᱶ ᱥᱟᱶᱛᱮᱜᱮ ᱥᱤᱢ ᱠᱚᱠᱚ ᱠᱩᱠᱲᱩᱭᱟ᱾
ᱦᱮᱸ ᱥᱤᱢ ᱠᱚᱠᱚ ᱠᱩᱲᱩᱭᱟ ᱦᱮᱸ ᱦᱮᱸ, ᱚᱱᱟ ᱨᱮᱜᱮ ᱜᱚᱝᱠᱮ ᱚᱱᱟ ᱨᱮᱜᱮ ᱜᱚᱝᱠᱮ, ᱢᱟᱱᱮ ᱞᱟᱦᱟ ᱛᱮᱢ ᱢᱟ ᱜᱚᱝᱠᱮ ᱱᱚᱣᱟ ᱠᱚ ᱤᱭᱟᱹ ᱠᱟᱛᱮ ᱜᱮᱛᱚ ᱢᱟᱱᱮᱻ ᱢᱟᱱᱮ ᱥᱤᱱᱟ ᱞᱮᱠᱟ ᱡᱟᱦᱟᱸ ᱠᱚ ᱢᱮᱛᱟᱜ ᱠᱟᱱᱟ ᱜᱚᱝᱠᱮ-᱾
ᱦᱮᱸ ᱦᱮᱸ ᱦᱮᱸ
ᱦᱮᱸ ᱱᱚᱣᱟ ᱠᱚᱜᱮ ᱦᱟᱲᱟᱢ ᱦᱟᱯᱲᱟᱢ ᱠᱚ ᱟᱵᱚ ᱢᱟᱢᱟ ᱵᱟᱵᱟ ᱛᱟᱠᱚ ᱦᱮᱸ ᱥᱮ ᱵᱟᱝ ᱛᱟᱞᱦᱮ ᱩᱱᱠᱩᱣᱟᱜ ᱱᱚᱣᱟ ᱤᱭᱟᱹ ᱛᱮᱜᱮ ᱵᱩᱡ ᱛᱟᱦᱮᱸᱜ ᱟᱠᱚ ᱡᱮ ᱱᱤᱛᱜ ᱫᱚ ᱵᱷᱳᱨ ᱵᱷᱳᱨ ᱦᱤᱡᱩᱜ ᱠᱟᱱᱟ ᱠᱤ ᱥᱮᱛᱟᱜᱼᱚᱜ ᱠᱟᱱᱟ ᱧᱮᱞ ᱵᱮᱱ ᱟᱸᱡᱚᱢ ᱠᱟᱫᱟ ᱵᱮᱱ ᱜᱚᱢᱠᱮ ᱧᱮᱞ ᱵᱮᱱ ᱥᱤᱢ ᱥᱤᱢ ᱠᱚᱠᱚ ᱧᱟᱢᱤᱱ ᱯᱮ ᱫᱷᱟᱶ ᱠᱚ ᱠᱩᱠᱲᱩᱭᱟ
ᱦᱳᱭ ᱦᱳᱭ ᱦᱳᱭ ᱦᱳᱭ
ᱢᱟᱱᱮ ᱱᱤᱭᱟᱹ ᱤᱭᱟᱹ ᱢᱟᱯᱤᱠ ᱫᱚ ᱟᱫᱚ ᱡᱟᱦᱟᱸᱭ ᱜᱚᱝᱠᱮ ᱟᱹᱵᱤᱱ ᱵᱤᱱ ᱛᱚᱞ ᱟᱱᱮ ᱛᱩᱯᱳᱜ ᱥᱟᱺᱰᱤ ᱩᱱᱤ ᱢᱟ ᱦᱟᱸᱜ ᱥᱚᱵᱽ ᱥᱚᱢᱚᱭ ᱜᱮ ᱠᱚ ᱤᱭᱟᱹ ᱨᱟᱹᱜᱤ ᱡᱟᱞᱟᱭ ᱠᱩᱠᱲᱩᱭᱟ ᱦᱮᱸ ᱥᱮ ᱵᱟᱝ ᱦᱩᱸ ᱛᱟᱞᱦᱮ ᱚᱝᱠᱟ ᱦᱤᱥᱟᱹᱵ ᱛᱮᱦᱚᱸ ᱤᱭᱟᱹ ᱠᱚ ᱤᱭᱟᱹ ᱤᱭᱟᱹᱭ ᱜᱮᱭᱟ ᱦᱮᱸ
ᱦᱳᱭ ᱦᱳᱭ ᱟᱫᱚ ᱜᱚᱝᱠᱮ ᱱᱟᱦᱜ ᱚᱱᱮ ᱚᱱᱠᱟ ᱜᱮ ᱡᱟᱦᱟᱸ ᱞᱮᱠᱟ ᱦᱳᱭ ᱛᱚ ᱪᱮᱸᱬᱮ ᱪᱩᱯᱲᱤᱡ ᱟᱜ ᱡᱤᱭᱚᱱ ᱥᱮᱛᱟᱜ ᱨᱮ ᱢᱮᱱᱫᱚ ᱟᱠᱚᱣᱟᱜ ᱦᱚᱸᱛᱚ ᱜᱚᱝᱠᱮ ᱡᱟᱦᱟᱸ ᱞᱮᱠᱟ ᱟᱵᱚ ᱢᱟᱹᱱᱢᱤᱭᱟᱜ ᱡᱟᱦᱟᱸ ᱞᱮᱠᱟ ᱥᱚᱝᱥᱟᱨ ᱢᱮᱱᱟᱜ ᱛᱟᱵᱚᱱᱟ ᱩᱱᱠᱩᱣᱟᱜ ᱛᱚ ᱥᱚᱝᱥᱟᱨ ᱢᱮᱱᱟᱜᱼᱟ
ᱦᱚᱸ ᱦᱚᱸ
ᱟᱫᱚ ᱱᱟᱦᱜ ᱜᱚᱝᱠᱮ ᱚᱱᱟ ᱥᱚᱝᱥᱟᱨ ᱞᱮᱠᱟᱛᱮ ᱛᱮ ᱥᱮ ᱥᱚᱝᱥᱟᱨ ᱪᱟᱞᱟᱣ ᱞᱟᱹᱜᱤᱫ ᱛᱮ ᱜᱚᱝᱠᱮ ᱥᱮᱛᱟᱜ ᱨᱮ ᱵᱮᱨᱮᱫ ᱠᱟᱛᱮᱫ ᱡᱟᱦᱟᱸᱭ ᱪᱮᱬᱮ ᱠᱚᱫᱚ ᱵᱮᱱ ᱢᱟᱱᱮ ᱧᱮᱞ ᱧᱟᱢᱚᱜ ᱟᱠᱚ ᱥᱮᱨᱢᱟ ᱨᱮ ᱥᱮ ᱱᱤᱭᱟᱹ ᱨᱤᱢᱤᱞ ᱨᱮᱠᱚ ᱢᱟᱱᱮ ᱦᱳᱭ ᱨᱤᱢᱤᱞ ᱨᱮᱠᱚ ᱩᱰᱟᱹᱣ ᱯᱟᱨᱚᱢᱚᱜᱼᱟ ᱯᱩᱨᱵᱚ ᱱᱟᱠᱷᱟ ᱠᱷᱚᱱ ᱯᱚᱥᱪᱤᱢ ᱱᱟᱠᱷᱟ ᱡᱚᱢᱟᱜ ᱯᱟᱸᱡᱟ ᱞᱟᱜᱤᱱ
ᱦᱚᱸᱦᱚᱸ
ᱟᱨᱚ ᱜᱚᱢᱠᱮ ᱠᱚ ᱧᱮᱞᱚᱜᱼᱟ ᱱᱟᱸᱦᱜ ᱡᱟᱜᱮ ᱠᱚᱴᱟ ᱫᱤᱱ ᱮᱸᱜ ᱢᱮᱱᱫᱚ ᱡᱟᱦᱟᱱᱟᱜ ᱜᱮ ᱧᱟᱢ ᱠᱮᱫ ᱥᱮ ᱛᱩᱢᱟᱹᱞ ᱢᱟᱱᱮ ᱛᱩᱢᱟᱹᱞ ᱦᱟᱞᱟᱝ ᱠᱮᱫ ᱮ ᱟᱫᱚ ᱚᱱᱟᱜᱮ ᱜᱚᱢᱠᱮ ᱱᱟᱦᱜ ᱢᱮᱱᱫᱚ ᱡᱚᱠᱷᱚᱱ ᱱᱟᱦᱜ ᱮ ᱛᱩᱢᱟᱹᱞᱟ ᱚᱱᱟ ᱛᱩᱢᱟᱹᱞ ᱚᱠᱛᱚ ᱨᱮᱜᱮ ᱱᱟᱦᱜ ᱜᱚᱢᱠᱮ ᱢᱮᱱᱫᱚ ᱟᱵᱚ ᱢᱟᱱᱢᱤ ᱟᱵᱚ ᱢᱟᱹᱱᱢᱤ ᱴᱷᱮᱱ ᱠᱚ ᱮ ᱢᱮᱱ ᱫᱚ ᱟᱠᱚᱣᱟᱜ ᱡᱤᱭᱚᱱ ᱱᱟᱥᱟᱜ ᱛᱟᱠᱚᱣᱟ ᱡᱩᱫᱤ ᱜᱚᱝ ᱦᱳᱭ ᱜᱚᱝᱠᱮ ᱟᱵᱚ ᱢᱟᱹᱱᱢᱤ ᱮᱸ ᱟᱵᱚ ᱦᱚᱸᱛᱚ ᱜᱚᱢᱠᱮ ᱟᱵᱚᱣᱟᱜ ᱡᱚᱢ ᱢᱟᱱᱮ ᱡᱚᱢ ᱟᱵᱚ ᱫᱚ ᱟᱹᱰᱤ ᱨᱚᱠᱚᱢ ᱠᱟᱛᱮᱫ ᱵᱚᱱ ᱡᱚᱢᱟ ᱛᱚ
ᱦᱮᱸ ᱦᱮᱸ
ᱦᱚᱸᱜᱼᱚᱭ ᱟᱫᱚ ᱟᱵᱚ ᱡᱟᱦᱟᱸᱭ ᱡᱟᱦᱟᱸᱭ ᱫᱚ ᱦᱳᱭᱛᱚ ᱥᱤᱠᱟᱹᱨᱤᱭᱟᱹ ᱟᱵᱚ ᱢᱟᱹᱱᱢᱤ ᱜᱮ ᱛᱚ ᱵᱚᱱ ᱥᱤᱠᱟᱹᱨᱤᱭᱟᱹᱜᱼᱟ ᱟᱫᱚ ᱟᱵᱚ ᱥᱤᱠᱟᱹᱨᱤᱭᱟᱹ ᱡᱚᱠᱷᱚᱱ ᱱᱟᱦᱜ ᱜᱚᱢᱠᱮ ᱵᱤᱨ ᱵᱩᱨᱩ ᱛᱮ ᱡᱚᱠᱷᱚᱱ ᱱᱟᱦᱜ ᱥᱟᱦᱟᱱ ᱟᱹᱜᱩ ᱥᱮ ᱥᱟᱠᱟᱢ ᱟᱹᱜᱩ ᱱᱚᱜ-ᱚ ᱱᱚᱜ ᱦᱳᱭ ᱱᱚᱜᱼᱚ ᱱᱟ ᱠᱚ ᱡᱚᱠᱷᱚᱱ ᱵᱚᱱ ᱥᱮᱱ ᱠᱚᱜ ᱟ ᱜᱟᱝᱠᱮ ᱟᱫᱚ ᱩᱱ ᱥᱩᱢᱟᱹᱭ ᱱᱟᱦᱜ ᱡᱟᱦᱟᱸᱭ ᱪᱮᱸᱬᱮ ᱱᱟᱦᱜ ᱦᱳᱭᱛᱚ ᱫᱩᱲᱩᱵ ᱦᱤᱲᱤᱧ ᱠᱚ ᱠᱚᱜᱼᱟᱭ ᱥᱮ ᱮᱴᱟᱜ ᱥᱮᱫ ᱮ ᱠᱚᱭᱚᱜ ᱦᱚᱭ ᱩᱱ ᱥᱚᱢᱚᱭ ᱱᱟᱦᱜ ᱟᱵᱚ ᱥᱤᱠᱟᱹᱨᱤᱭᱟᱹᱣᱟᱜ ᱢᱮᱱᱫᱚ ᱟᱸᱜᱥᱟᱨ ᱥᱮ ᱱᱚᱜᱼᱚ ᱱᱚᱝᱠᱟᱱᱼᱟᱜ ᱜᱮ ᱡᱟᱸᱦᱟᱱᱟᱜ ᱵᱟᱴᱩᱞ ᱠᱚ ᱛᱟᱦᱮᱱ ᱛᱟᱵᱚᱱᱟ ᱱᱚᱜᱼᱱᱟ ᱠᱚᱛᱮ ᱵᱚᱱ ᱩᱱᱤᱭᱟᱜ ᱡᱤᱭᱚᱱ ᱱᱟᱥᱟᱣ ᱛᱟᱭᱟ ᱵᱚᱱ ᱡᱤᱭᱚᱱ ᱱᱟᱥᱟᱣ ᱠᱟᱛᱮᱫ ᱟᱹᱜᱩ ᱠᱟᱛᱮᱫ ᱵᱚᱱ ᱡᱚᱢ ᱧᱩᱭᱟ
ᱟᱧᱡᱚᱢ ᱢᱮ ᱦᱮᱸ
ᱦᱳᱭ ᱟᱫᱚ ᱜᱚᱢᱠᱮ ᱢᱟ ᱟᱵᱤᱱ ᱠᱟᱹᱴᱤᱡ ᱢᱟ
ᱦᱮᱸ ᱜᱚᱝᱠᱮ ᱟᱫᱚ ᱱᱚᱣᱟ ᱫᱚ ᱜᱚᱝᱠᱮ ᱢᱟᱱᱮ ᱪᱮᱫ ᱞᱤᱧ ᱪᱮᱫᱠᱟᱱ ᱞᱤᱧ ᱞᱟᱹᱭ ᱟ ᱢᱟᱱᱮ ᱡᱤᱭᱚᱱ ᱱᱟᱥᱟᱶ ᱫᱚ ᱚᱱᱟ ᱥᱮᱸᱫᱽᱨᱟ ᱛᱟᱞᱟ ᱨᱮᱜᱮ ᱩᱱᱠᱩᱣᱟᱜ ᱫᱚ ᱱᱟᱥᱟᱜ ᱠᱟᱱᱟ ᱦᱮᱸ ᱥᱮ ᱵᱟᱝ ᱦᱮᱸ ᱟᱫᱚ ᱜᱚᱝᱠᱮ ᱱᱚᱣᱟ ᱫᱚ ᱢᱟᱹᱱ ᱱᱚᱝᱠᱟ ᱵᱷᱟᱵᱛᱮ ᱡᱟᱦᱟᱸ ᱞᱟᱦᱟ ᱛᱮ ᱦᱳᱭ ᱦᱮᱡ ᱟᱠᱟᱱᱟ ᱜᱚᱢᱠᱮ ᱛᱟᱞᱦᱮ ᱱᱮᱛ ᱱᱤᱛᱚᱜ ᱡᱩᱫᱤ ᱚᱱᱟ ᱠᱟᱹᱴᱤᱡ ᱵᱚᱱ ᱢᱟᱱᱮ ᱵᱚᱱᱫᱚᱭᱟ ᱠᱤ ᱡᱟᱛᱷᱮ ᱟᱞᱚ ᱵᱚᱱ ᱱᱚᱝᱠᱟ ᱠᱚᱢᱟ ᱦᱮᱸ ᱥᱮ ᱵᱟᱝ ᱩᱱᱠᱩ ᱦᱚᱸᱛᱚ ᱟᱵᱚ ᱢᱟᱹᱱᱢᱤ ᱡᱤᱣᱤ ᱞᱮᱠᱟ ᱜᱮ ᱡᱤᱣᱤ ᱛᱟᱠᱚ ᱥᱮ
ᱦᱳᱭ ᱦᱳᱭ ᱜᱚᱝᱠᱮ ᱱᱤᱦᱟᱹᱛᱤ ᱱᱤᱦᱟᱹᱛᱤ ᱟᱫᱚ ᱜᱚᱝᱠᱮ ᱱᱟᱜ ᱢᱟ ᱞᱟᱹᱭᱵᱮᱱ
ᱦᱮᱸ ᱦᱮᱸ ᱟᱫᱚ ᱜᱚᱝᱠᱮ ᱢᱟᱱᱮ ᱟᱨ ᱮᱢᱚᱱ ᱦᱚᱸ ᱦᱩᱭᱩᱜᱼᱟ ᱧᱮᱞ ᱢᱮ ᱪᱩᱯᱪᱟᱯ ᱮ ᱫᱩᱲᱩᱵ ᱠᱟᱱᱟ ᱠᱤ ᱦᱮᱸ ᱚᱸᱰᱮ ᱜᱮ ᱜᱚᱝᱠᱮ ᱛᱩᱠᱟᱹ ᱠᱟᱫᱟᱭ ᱱᱚᱝᱠᱟ ᱦᱚᱸ ᱦᱩᱭᱩᱜ ᱟ, ᱛᱚ ᱦᱮᱸ᱾ ᱛᱟᱦᱚᱞᱮ ᱟᱡᱨᱮᱱ ᱦᱚᱸᱛᱚ ᱢᱤᱫᱴᱮᱝ ᱟᱵᱚᱨᱮᱱ ᱡᱮᱢᱚᱱ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱮ ᱢᱮᱱᱟᱜ ᱠᱚᱣᱟ ᱥᱮ ᱦᱮᱸ ᱦᱮᱸ ᱦᱮᱸ ᱚᱱᱠᱟ ᱜᱮ ᱟᱡ ᱨᱮᱱ ᱦᱚᱸᱛᱚ ᱚᱱᱠᱟ ᱜᱮ ᱛᱟᱦᱮᱸ ᱫᱟᱲᱮᱭᱟᱜᱼᱟ ᱠᱚ ᱛᱟᱦᱞᱮ ᱚᱱᱟ ᱫᱚ ᱟᱵᱚ ᱫᱚ ᱩᱱᱟᱹᱜ ᱫᱚ ᱵᱟᱵᱚᱱ ᱪᱤᱱᱛᱟᱹᱭ ᱫᱟ ᱦᱟᱯᱮ ᱥᱩᱨ ᱨᱮ ᱢᱮᱱᱟᱭᱟ ᱫᱮᱱ ᱱᱩᱭ ᱜᱮ ᱦᱟᱸᱜ ᱠᱷᱟᱱᱮ ᱵᱷᱟᱹᱡᱤᱭ ᱦᱩᱭᱩᱜᱼᱟ ᱥᱮ ᱡᱟᱦᱟᱱᱟᱜ ᱜᱮ
ᱦᱳᱭ ᱦᱳᱭ ᱢᱟᱱᱮ ᱟᱵᱚᱣᱟᱜ ᱢᱚᱱᱮ ᱨᱮ ᱮᱸ ᱠᱟᱹᱴᱤᱡ ᱢᱟᱱᱮ ᱚᱠᱟ ᱞᱮᱠᱟ ᱜᱚᱝᱠᱮ ᱪᱤᱱ ᱪᱤᱱᱛᱟᱹ ᱵᱷᱟᱵᱱᱟ ᱛᱟᱵᱚᱱᱟ ᱟᱵᱩ ᱛᱟᱞᱮ ᱢᱟᱹᱱᱢᱤᱭ ᱢᱚᱱᱮ ᱨᱮ ᱢᱤᱫᱴᱟᱝ ᱪᱮᱬᱮ ᱪᱩᱯᱨᱩ ᱡᱮ ᱟᱭᱟᱜ ᱥᱚᱝᱥᱟᱨ ᱢᱮᱱᱟᱜ ᱛᱟᱭᱟ ᱛᱟᱭᱟ ᱜᱷᱟᱨᱚᱸᱡᱽ ᱢᱮᱱᱟᱜ ᱛᱟᱭᱟ ᱩᱱᱤ ᱟᱵᱚ ᱠᱟᱹᱴᱤᱡ ᱦᱚᱸ ᱵᱟᱵᱚᱱ ᱪᱤᱱᱛᱟᱹ ᱵᱷᱟᱵᱽᱱᱟᱭᱟ ᱩᱱᱤᱭᱟᱜ ᱡᱚᱠᱦᱚᱱ ᱡᱤᱣᱤ ᱵᱩᱱ ᱱᱟᱥᱟᱣ ᱛᱟᱭᱟ ᱦᱮᱸ ᱥᱮ ᱵᱟᱝ
ᱦᱮᱸ ᱦᱮᱸ
ᱦᱳᱭ ᱟᱫᱚ ᱚᱱᱮ ᱚᱱᱟ ᱞᱮᱠᱟᱛᱮ ᱜᱚᱝᱠᱮ ᱢᱮᱱ ᱜᱟᱱᱚᱜᱼᱟ ᱱᱚᱝᱠᱟ ᱠᱟᱛᱮ ᱦᱟᱸ ᱠᱩ ᱪᱮᱬᱮ ᱪᱤᱯᱩᱲᱳᱡ ᱮᱸ ᱢᱮᱱᱫᱚ ᱱᱟᱞᱦᱟ ᱛᱩᱢᱞ ᱡᱚᱠᱷᱚᱱ ᱠᱚ ᱥᱮᱱ ᱠᱚᱣᱟ ᱚᱱᱟ ᱱᱟᱞᱦᱟ ᱛᱩᱢᱟᱹᱞ ᱚᱠ ᱚᱠᱛᱚ ᱨᱮᱜᱮ ᱟᱠᱚᱣᱟᱜ ᱡᱤᱣᱤ ᱱᱟᱥᱟᱣᱟᱜ ᱛᱟᱠᱚᱣᱟ ᱟᱨ ᱡᱤᱣᱤ ᱱᱟᱥᱟᱣ ᱠᱟᱛᱮᱫ ᱡᱟᱦᱟᱸᱭ ᱠᱚᱫᱚ ᱟᱠᱚᱣᱟᱜ ᱛᱤᱨᱤ ᱯᱩᱨᱟᱹ ᱥᱟᱹᱜᱟᱹᱭ ᱵᱩ ᱨᱟᱹᱯᱩᱫ ᱠᱟᱛᱟ ᱠᱚᱣᱟ ᱟᱨ ᱡᱟᱦᱟᱸᱭ ᱠᱚᱫᱚ ᱡᱟᱦᱟᱸᱭ ᱠᱚᱣᱟᱜ ᱫᱚ ᱛᱤᱨᱤ ᱯᱩᱨᱩᱥ ᱥᱟᱹᱜᱟᱹᱭ ᱵᱚᱱ ᱵᱮᱱᱟᱣ ᱠᱟᱛᱟ ᱠᱚᱣᱟ ᱦᱮᱸ ᱥᱮ ᱵᱟᱝ? ᱱᱤᱝᱠᱟᱹ ᱟᱵᱚ ᱢᱟᱹᱱᱢᱤ ᱛᱟᱞᱟ ᱨᱮᱦᱚᱸ ᱜᱚᱝᱠᱮ ᱱᱤᱝᱠᱟᱹ ᱢᱮᱱᱟᱜ ᱵᱚᱱᱟᱹ ᱡᱟᱦᱟᱸᱭ ᱫᱚ ᱠᱟᱹᱴᱤᱡ ᱵᱮᱥ ᱧᱚᱜ ᱦᱚᱲ ᱠᱟᱱᱟᱭ ᱩᱱᱤ ᱫᱚ ᱵᱟᱭ ᱜᱚᱡᱮᱭᱟ ᱦᱮᱸ ᱥᱮ? ᱥᱮ ᱵᱟᱝ ᱛᱟᱦᱚᱞᱮ ᱚᱱᱟ ᱫᱚ ᱟᱵᱚ ᱢᱟᱱᱮ ᱚᱱᱟ ᱫᱚ ᱟᱵᱚ ᱱᱟᱦᱟᱜ ᱢᱮᱱᱫᱚ ᱥᱚᱝᱥᱟᱨ ᱜᱷᱟᱨᱚᱸᱡᱽ ᱵᱚᱱ ᱛᱚᱞ ᱠᱟᱜ ᱛᱟᱭᱟᱹ
ᱦᱮᱸᱼᱦᱮᱸ ᱦᱮᱸᱼᱦᱮᱸ ᱦᱮᱸᱼᱦᱮᱸ
ᱟᱵᱚ ᱢᱟᱹᱱᱢᱤ ᱛᱟᱞᱟ ᱨᱮᱜᱮ ᱟᱨᱚ ᱢᱮᱱᱟᱜ ᱠᱚᱣᱟ ᱦᱮᱸ ᱢᱮᱱᱟᱜ ᱵᱚᱱᱟ ᱡᱟᱦᱟᱸᱭ ᱫᱚ ᱦᱚᱭᱛᱳ ᱡᱤᱣᱤᱭ ᱱᱟᱥᱟᱣ ᱠᱮᱫ ᱛᱟᱭᱟ ᱠᱮᱫᱮᱭᱟᱭ ᱢᱟᱱᱮ ᱩᱱᱤ ᱫᱚᱭ ᱴᱩᱣᱟᱹᱨ ᱠᱮᱫᱮᱭᱟᱭ ᱟᱨ ᱵᱟᱠᱷᱟᱱᱮ ᱦᱳᱭ ᱟᱵᱚᱣᱟᱜ ᱥᱟᱱ-ᱟ ᱟᱵᱚᱣᱟᱜ ᱢᱟᱱᱮ ᱞᱟᱹᱭ ᱞᱮᱠᱟ ᱛᱮ ᱦᱩᱭ ᱨᱟᱸᱰᱟᱭ ᱱᱟᱭ ᱟᱨ ᱵᱟᱠᱷᱟᱱ ᱮ
ᱦᱮᱸ ᱦᱮᱸ ᱟᱫᱚ ᱜᱚᱝᱠᱮ ᱢᱟᱱᱮ ᱟᱵ ᱟᱵᱚ ᱢᱟᱹᱱᱢᱤ ᱫᱚ ᱡᱷᱚᱛᱚ ᱫᱚ ᱟᱨ ᱵᱟᱵᱚᱱ ᱥᱚᱢᱟᱱᱟ ᱦᱮᱸ ᱥᱮ ᱵᱟᱝ ᱛᱟᱞᱮ ᱦᱮᱸ ᱛᱟᱦᱚᱞᱮ ᱢᱟᱱᱮ ᱡᱟᱦᱟᱸᱭ ᱠᱚ ᱠᱚ ᱠᱟᱹᱴᱤᱡ ᱠᱚ ᱵᱩᱡ ᱠᱮᱫᱟ ᱛᱟᱦᱚᱞᱮ ᱩᱱᱤ ᱫᱚ ᱵᱩᱡ ᱫᱚᱭ ᱵᱩᱡ ᱠᱮᱫᱟ ᱛᱟᱦᱚᱞᱮ ᱴᱷᱤᱠ ᱜᱮᱭᱟ ᱟᱨ ᱡᱟᱦᱟᱸᱭ ᱠᱚ ᱠᱟᱹ ᱵᱟᱝ ᱠᱚ ᱤᱭᱟᱹ ᱞᱮᱫᱟ ᱟᱫᱚ ᱞᱟᱞᱚᱥ ᱦᱚᱸ ᱢᱤᱫᱴᱟᱝ ᱡᱤᱱᱤᱥ ᱜᱚᱢᱠᱮ ᱵᱟᱝ ᱢᱮᱱᱟᱜᱼᱟ ᱦᱮᱸ
ᱦᱳᱭ ᱜᱚᱢᱠᱮ ᱦᱳᱭ
ᱦᱮᱸ ᱞᱟᱞᱚᱥᱟ ᱡᱤᱱᱤᱥ ᱡᱟᱦᱟᱸ ᱢᱮᱱᱟᱜ ᱟᱫᱚ ᱡᱟᱦᱟᱸᱭ ᱞᱟᱞᱚᱥᱟᱜ ᱵᱩᱡᱽ ᱠᱮᱫᱟ ᱡᱮ ᱵᱟᱝ ᱠᱟᱹᱴᱤᱡ ᱱᱩᱭ ᱫᱚ ᱥᱩᱨ ᱨᱮᱜᱮ ᱢᱮᱱᱟᱭᱟ ᱪᱩᱯᱪᱟᱯ ᱮ ᱛᱷᱤᱨ ᱠᱟᱱᱟ ᱯᱟᱪᱮᱫ ᱡᱩᱫᱤ ᱜᱩᱣᱟᱹ ᱜᱚᱡ ᱫᱟᱲᱮᱭᱟᱭ ᱠᱷᱟᱱᱤᱧ ᱦᱮᱸ ᱥᱮ ᱵᱟᱝ
ᱦᱳᱭᱻ ᱦᱳᱭ ᱻᱦᱳᱭ᱾
ᱛᱟᱦᱚᱞᱮ ᱚᱱᱠᱟ ᱵᱷᱟᱵ ᱛᱮᱦᱚᱸ ᱟᱹᱰᱤ ᱚᱸ ᱦᱚᱲᱟᱜ ᱦᱚᱸ ᱦᱳᱭᱳᱜᱼᱟ ᱾ ᱟᱨ ᱜᱚᱝᱠᱮ ᱟᱨ ᱢᱤᱫᱴᱮᱱ ᱞᱤᱧ ᱧᱮᱞ ᱟᱠᱟᱫᱟ ᱧᱮᱞ ᱵᱤᱱ ᱡᱟᱸᱦᱟ ᱨᱮ ᱱᱟᱶᱟ ᱫᱟᱜ ᱠᱮᱫᱟᱭ ᱦᱟᱠᱳ ᱠᱚᱠᱚ ᱟᱬᱜᱳᱭᱮᱱᱟ ᱦᱮᱸ ᱥᱮ ᱵᱟᱝ ᱟᱲᱜᱳᱱ ᱜᱮᱭᱟ ᱠᱚ ᱠᱤ ᱨᱟᱠᱟᱵ ᱜᱮᱭᱟ ᱠᱚ ᱦᱮᱸ ᱥᱮ ᱵᱟᱝ
ᱦᱳᱭ
ᱛᱟᱦᱚᱞᱮ ᱚᱸᱰᱮ ᱦᱚᱸ ᱧᱮᱞ ᱵᱤᱱ ᱱᱟᱭ ᱚᱝᱠᱟ ᱦᱚᱸ ᱟᱹᱰᱤ ᱟᱹ ᱟᱹᱰᱤ ᱟᱭᱢᱟ ᱢᱟᱭ ᱫᱟᱫᱟ ᱢᱟ ᱵᱟᱵᱟ ᱤᱭᱟᱹ ᱛᱟᱠᱚ ᱦᱚᱸ ᱢᱮᱱᱟᱜ ᱠᱩᱣᱟ ᱚᱱᱠᱟ ᱜᱮ ᱠᱚᱨᱚᱱ ᱜᱮ ᱦᱮᱸ ᱛᱟᱦᱚᱞᱮ ᱩᱱᱠᱩ ᱧᱮᱞ ᱢᱮ ᱛᱤᱱᱟᱹᱜ ᱩᱸ ᱵᱟᱨᱚᱴᱟ ᱮᱠᱴᱟ ᱨᱮᱦᱚᱸ ᱩᱝᱠᱩ ᱧᱮᱞ ᱢᱮ ᱫᱟᱜ ᱠᱮᱫᱟᱭ ᱪᱟᱞᱟᱣ ᱱᱟᱠᱚ ᱤᱭᱟᱹ ᱦᱟᱹᱠᱳ ᱥᱟᱵ ᱚᱱᱟ ᱢᱤᱫᱴᱮᱱ ᱜᱚᱝᱠᱮ ᱱᱮᱥᱟ ᱢᱮᱜᱴᱮᱱ ᱡᱮᱢᱚᱱ ᱦᱮᱸ ᱥᱮ ᱵᱟᱝ ᱾
ᱦᱮᱸ ᱜᱚᱝᱠᱮ ᱦᱮᱸᱻ ᱦᱮᱸ᱾
ᱦᱮᱸ ᱛᱟᱦᱚᱞᱮ ᱟᱫᱚ ᱩᱱᱫᱚ ᱵᱟᱭ ᱩᱭᱦᱟᱹᱨ ᱮᱫᱟ ᱯᱟᱪᱮᱫ ᱜᱮ ᱵᱤᱧ ᱮᱸ ᱡᱟᱸᱦᱟᱱ ᱪᱤᱞᱤ ᱠᱚ ᱜᱮᱨ ᱢᱮᱨᱤᱧ ᱦᱮᱸ ᱥᱮ ᱵᱟᱝ ᱛᱟᱦᱚᱞᱮ ᱚᱱᱟ ᱠᱚᱫᱚ ᱵᱟᱝᱠᱚ ᱩᱭᱦᱟᱹᱨᱟ ᱛᱟᱨ ᱢᱚᱫᱽᱫᱷᱮ ᱚᱱᱟ ᱫᱚ ᱜᱚᱝᱠᱮ ᱪᱮᱫ ᱠᱟᱱ ᱢᱤᱫ ᱴᱮᱱ ᱱᱮᱥᱟᱜ ᱞᱮᱠᱟ
ᱦᱳᱭ ᱢᱟᱱᱮ ᱢᱟᱱᱮ ᱞᱟᱞᱚᱥ ᱞᱮᱠᱟ ᱟᱨ ᱠᱤ ᱜᱚᱝᱠᱮ ᱟᱵᱚ ᱦᱳᱭ ᱢᱟᱱᱮ ᱢᱟᱹᱱᱢᱤ ᱛᱚ ᱜᱚᱝᱠᱮ ᱠᱤ ᱮᱱ ᱦᱚᱲ ᱞᱮᱠᱟ ᱟᱵᱚᱣᱟᱜ ᱨᱩᱯᱮ ᱮᱢ ᱟᱠᱟᱫ ᱵᱚᱱᱟ ᱪᱟᱸᱫᱚ ᱵᱚᱸᱜᱟ ᱦᱚᱲ ᱞᱮᱠᱟ ᱟᱵᱚᱣᱟᱜ ᱜᱚᱲᱦᱚᱱᱮ ᱮᱢ ᱟᱠᱟᱫ ᱵᱚᱱᱟ ᱢᱮᱱᱠᱷᱟᱱ ᱠᱷᱟᱱ ᱜᱚᱝᱠᱮ ᱟᱵᱚ ᱦᱚᱲ ᱵᱚᱱ ᱦᱩᱭ ᱜᱚᱫᱚᱜᱼᱟ ᱚᱱᱟ ᱦᱚᱸᱛᱚ ᱵᱟᱝ ᱠᱟᱱᱟ ᱦᱮᱸ ᱥᱮ ᱵᱟᱝ?
ᱦᱮᱸ ᱦᱮᱸ ᱦᱮᱸ ᱦᱮᱸ
ᱦᱚᱲ ᱞᱮᱠᱟ ᱦᱚᱲ ᱵᱮᱱᱟᱜ ᱞᱟᱜᱟᱜ ᱟ ᱢᱚᱱᱮᱨᱮ ᱮᱸ ᱢᱟᱹᱱᱢᱤ ᱞᱮᱠᱟᱱᱟᱜ ᱪᱤᱱᱛᱟᱹ ᱵᱷᱟᱵᱽᱱᱟ ᱫᱚᱦᱚᱭ ᱦᱩᱭᱩᱜᱼᱟ ᱛᱚᱵᱮ ᱛᱚ ᱟᱱᱤᱡ ᱢᱤᱫ ᱦᱚᱲ ᱫᱚ ᱦᱳᱭ ᱮᱸ ᱜᱚᱝᱠᱮ ᱢᱮᱱ ᱫᱚ ᱛᱟᱦᱚᱞᱮ ᱟᱹᱰᱤ ᱜᱟᱱ ᱜᱮ ᱟᱹᱰᱤᱜᱟᱱ ᱜᱮ ᱜᱟᱯ ᱜᱟᱯᱟᱞᱢᱟᱨᱟᱣ ᱠᱮᱫᱟ ᱞᱟᱝ ᱢᱟ ᱛᱟᱦᱚᱞᱮ ᱱᱤᱭᱟᱹ ᱵᱮᱲᱟ ᱞᱮᱠᱟ ᱫᱚ ᱱᱟ ᱦᱟᱸᱜ ᱡᱚᱦᱟᱨ ᱜᱮ ᱛᱟᱦᱚᱞᱮ ᱢᱟ ᱜᱚᱢᱠᱮ
ᱡᱚᱦᱟᱨ ᱜᱮ